ᱦᱮᱞᱳ
ᱦᱮᱞᱳᱣ
ᱦᱮᱸ ᱦᱮᱞᱳᱣ
ᱦᱮᱸ ᱨᱚᱲ ᱟᱸᱡᱚᱢ ᱧᱟᱢ ᱫᱟᱢ
ᱦᱮᱸ ᱯᱚᱨᱤᱥᱠᱟᱨ
ᱚ ᱟᱪᱪᱷᱟ ᱛᱚ ᱪᱮᱫ ᱠᱚ ᱵᱮᱥ ᱵᱟᱲᱟ ᱜᱮᱭᱟᱯᱮ
ᱦᱮᱸ ᱵᱮᱥ ᱵᱟᱲᱟ ᱜᱮ
ᱚ
ᱟᱯᱮ ᱫᱚ
ᱟᱞᱮ ᱦᱚᱸᱞᱮ ᱵᱮᱥ ᱵᱟᱲᱟ ᱜᱮᱭᱟ ᱫᱟᱹᱭ ᱛᱟᱞᱦᱮ ᱧᱤᱫᱟᱹ ᱵᱮᱲᱟ ᱫᱟᱠᱟ ᱠᱚ ᱫᱚ ᱯᱮ ᱤᱥᱤᱱ ᱥᱟᱹᱛ ᱠᱮᱫᱟ ᱥᱮ ᱵᱟᱝ
ᱫᱟᱠᱟ ᱤᱥᱤᱱ ᱡᱚᱢ ᱦᱩᱭ ᱟᱠᱟᱱᱟ ᱡᱚᱛᱚ
ᱩᱱᱟᱹᱜ ᱞᱚᱜᱚᱱ ᱦᱳᱭᱱᱟ
ᱦᱮᱸ ᱵᱤᱠᱟᱞ ᱵᱮᱞᱟ ᱞᱮ ᱫᱟᱠᱟ ᱠᱮᱫᱟ
ᱚ
ᱪᱮᱫ ᱠᱚ ᱫᱟᱹᱭ ᱛᱟᱦᱚᱞᱮᱢ ᱩᱛᱩ ᱠᱮᱫᱟ
ᱰᱟᱹᱞ ᱟᱹᱞᱩ ᱵᱷᱟᱹᱡᱤ ᱪᱟᱛᱚᱢ ᱟᱲᱟᱜ
ᱚ
ᱟᱯᱮ ᱫᱚ
ᱟᱞᱮ ᱫᱚ ᱦᱚᱸᱚᱜ ᱭᱩᱭ ᱤᱥᱤᱱᱮᱫ ᱜᱮᱭᱟ ᱮᱠᱷᱚᱱᱚ ᱟᱹᱣᱨᱤ ᱞᱮ ᱤᱥᱤᱱ ᱥᱟᱹᱛᱟ ᱟᱫᱚ ᱱᱟᱥᱮ ᱤᱭᱟᱹ ᱟᱭᱩᱵ ᱫᱷᱟᱨᱟ ᱠᱟᱛᱮᱫ ᱜᱮᱞᱮ ᱡᱚᱢ ᱜᱮᱭᱟ ᱟᱫᱚ ᱫᱮᱨᱤᱧᱚᱜ ᱠᱟᱛᱮᱫ ᱭᱩᱭ ᱪᱚᱸᱫᱟ ᱠᱟᱜ ᱛᱟᱦᱮᱱᱟ ᱟᱫᱚ ᱵᱟᱝ ᱤᱥᱤᱱ ᱠᱟᱱᱟ ᱮᱠᱷᱚᱱ ᱦᱚᱸ ᱟᱣᱨᱤ ᱤᱥᱤᱱ ᱥᱟ. ᱛᱟᱭ
ᱚ ᱟᱫᱚ ᱤᱧ ᱢᱟᱱᱮ ᱫᱩᱯᱩᱨ ᱛᱟᱨᱟᱥᱤᱧ ᱪᱮᱫ ᱯᱮ ᱡᱚᱢ ᱠᱮᱫᱟ
ᱡᱚᱢ ᱞᱮᱜ ᱜᱮᱞᱮ ᱮᱱᱟᱱ ᱢᱟ ᱢᱤᱫ ᱵᱮᱲᱟ ᱞᱟᱹᱜᱤᱫ ᱜᱮ ᱭᱳᱭ ᱤᱥᱤᱱ ᱞᱟᱜ ᱟᱫᱚ ᱤᱥᱤᱱ ᱡᱚᱢ ᱦᱩᱭ ᱠᱟᱱ ᱜᱮᱭᱟ ᱛᱟᱨᱯᱚᱨᱮ ᱟᱵᱟᱨᱮ ᱪᱚᱸᱫᱟ ᱠᱟᱫᱟ ᱚᱱᱟ ᱢᱟ ᱟᱨᱤ ᱤᱥᱤ ᱤᱥᱤᱱ ᱥᱟᱹᱛᱟᱭ ᱫᱟᱠᱟ ᱜᱮᱞᱮ ᱡᱚᱢ ᱠᱟᱫᱟ ᱛᱚᱠᱷᱚᱱᱚᱜ
ᱫᱟᱜ ᱢᱟᱹᱲᱤ ᱥᱮ ᱨᱚᱦᱚᱲ ᱫᱟᱠᱟ
ᱵᱟᱝ ᱫᱟᱜ ᱢᱟᱹᱲᱤ ᱜᱮᱞᱮ ᱡᱚᱢ ᱫᱟᱜ ᱢᱟᱹᱲᱤ ᱜᱮ ᱢᱮᱛᱟᱭ ᱠᱟᱱᱟ ᱵᱟᱠᱷᱟᱱ ᱟᱞᱮ ᱢᱟ ᱫᱟᱜ ᱢᱟᱹᱲᱤ ᱵᱟᱝᱞᱮ ᱡᱚᱢ ᱵᱟᱲᱟᱭᱮᱫ ᱛᱟᱦᱮᱱ ᱜᱮ ᱟᱫᱚ ᱫᱚᱢᱮ ᱥᱤᱛᱩᱝ ᱜᱚᱨᱚᱢ ᱨᱚᱦᱚᱲ ᱫᱟᱠᱟ ᱠᱚ ᱵᱟᱝ ᱥᱳᱡᱳᱜ ᱠᱟᱱᱟ ᱱᱤᱛᱚᱜ ᱫᱚ ᱫᱟᱜ ᱢᱟᱹᱲᱤ ᱠᱟᱜ ᱢᱮᱥᱮ
ᱦᱮᱸ
ᱱᱚᱣᱟ ᱩᱫᱽᱜᱟᱹᱨ ᱨᱮᱢᱟ ᱫᱟᱜ ᱢᱟᱹᱲᱤ ᱜᱮ ᱱᱟᱥᱮᱱᱟᱜ ᱛᱟᱹᱣ ᱴᱷᱤᱠ ᱫᱷᱟᱨᱟ ᱵᱩᱡᱷᱟᱹᱜ ᱠᱟᱱᱟ ᱨᱚᱦᱚᱲ ᱫᱟᱠᱟ ᱢᱟ ᱟᱹᱰᱤ ᱫᱚᱢᱮ ᱢᱚᱪᱽ ᱵᱟᱝ ᱵᱩᱡᱷᱟᱹᱜ ᱠᱟᱱᱟ
ᱦᱩᱸ
ᱩᱸ ᱫᱤᱭᱮ ᱦᱩᱲᱩ ᱠᱚ ᱫᱚ ᱯᱮ ᱜᱤᱲᱤ ᱠᱮᱫᱟ ᱥᱮ ᱜᱤᱲᱤ ᱥᱟᱹᱛ ᱠᱮᱫᱟ ᱥᱮ ᱵᱟᱝ ᱜᱮᱼᱼ
ᱦᱩᱲᱩ ᱠᱤᱪᱷᱩ ᱞᱮ ᱜᱤᱲᱤᱭ ᱠᱟᱫᱟ ᱠᱤᱪᱷᱩ ᱢᱮᱱᱟᱜ ᱜᱮᱭᱟ ᱟᱯᱮ ᱫᱚᱼᱼ
ᱟᱞᱮ ᱦᱚᱸ ᱦᱚᱸᱜ ᱚᱭ ᱱᱟᱥᱮ ᱫᱷᱟᱨᱟ ᱜᱮᱞᱮ ᱜᱤᱲᱤᱭ ᱠᱮᱫᱟ ᱫᱚᱢᱮ ᱵᱟᱞᱮ ᱯᱩᱨᱟᱹᱣ ᱠᱟᱫᱟ ᱯᱩᱨᱟᱹ ᱫᱚ ᱱᱟᱥᱮ ᱜᱮᱼᱼ ᱫᱟᱜ ᱠᱚᱭ ᱡᱟᱹᱲᱤ ᱠᱮᱫᱟ ᱛᱟᱞᱦᱮ ᱯᱩᱨᱟᱹ ᱫᱚ ᱵᱟᱞᱮ ᱜᱤᱲᱤᱭ ᱠᱮᱫᱟ᱾
ᱦᱮᱸ
ᱱᱟᱥᱮ ᱜᱮ ᱟᱨ ᱟᱯᱮ ᱥᱮᱫ ᱫᱟᱜ ᱠᱚᱭ ᱡᱟᱹᱲᱤ ᱠᱮᱫᱟ ᱥᱮ ᱵᱟᱝ
ᱟᱞᱮ ᱥᱮᱫ ᱦᱮᱸ ᱦᱮᱸ ᱵᱟᱨᱥᱤᱧ ᱵᱟᱨᱥᱤᱧ ᱞᱟᱦᱟ ᱨᱮᱼᱼ ᱫᱟᱜ ᱠᱚ ᱫᱟᱜ ᱠᱮᱫᱟᱭ ᱵᱟᱨᱥᱤᱧ ᱯᱮ ᱢᱟᱦᱟ ᱛᱟᱯᱚᱨᱮ ᱦᱚᱸᱜ ᱚᱭᱼᱼ ᱵᱟᱨᱥᱤᱧ ᱫᱚ ᱚᱯ ᱜᱮ ᱢᱮᱱᱟᱜ-ᱟ ᱨᱤᱢᱤᱞ ᱫᱚᱭ ᱨᱤᱢᱤᱞ ᱵᱟᱲᱟ ᱠᱮᱫ ᱜᱮᱭᱟ᱾
ᱦᱩᱸ ᱦᱩᱸ ᱟᱨ ᱛᱟᱞᱮ ᱟᱢᱵᱟ ᱵᱚᱛᱤ ᱠᱚ ᱪᱮᱫ ᱠᱟ ᱯᱮ ᱢᱟᱱᱟᱣ ᱠᱮᱫᱟ?
ᱟᱢᱵᱟ ᱵᱚᱛᱤ ᱵᱷᱟᱜᱤ ᱛᱮ ᱜᱮ ᱱᱟᱯᱟᱭ ᱛᱮᱜᱮ ᱠᱟᱴᱟᱣ ᱱᱟ ᱛᱚ᱾
ᱚᱸᱻ ᱟᱯᱮ ᱚᱱᱛᱮ ᱫᱚ ᱟᱢᱵᱟ ᱵᱚᱛᱤ ᱧᱩᱛᱩᱢ ᱛᱮ ᱵᱟᱝ ᱦᱩᱭᱩᱜ ᱜᱮᱭᱟ ᱯᱚᱨᱚᱵᱽ ᱯᱟᱛᱟ ᱠᱚᱼᱼ
ᱵᱟᱜ
ᱚ
ᱟᱨ ᱦᱚᱸᱜ ᱚᱭ ᱛᱤᱨᱤᱥᱟ ᱡᱩᱱ ᱠᱚ ᱦᱚᱸ ᱛᱚ ᱥᱮᱴᱮᱨᱚᱜ ᱠᱟᱱᱟ ᱚᱱᱟ ᱪᱮᱜᱠᱟ ᱯᱮ ᱢᱟᱱᱟᱣ ᱜᱮᱭᱟ ᱛᱟᱦᱞᱮ
ᱟᱞᱮ ᱛᱤᱨᱤ ᱛᱤᱨᱤᱥᱟ ᱡᱩᱱ ᱦᱤᱞᱳᱜ ᱵᱚᱸᱜᱟ ᱵᱩᱨᱩ ᱭᱟ ᱠᱚ᱾
ᱚᱸᱻ
ᱩᱸ ᱵᱚᱸᱜᱟ ᱵᱩᱨᱩ ᱠᱟᱛᱮᱭ ᱠᱟᱴᱤᱡ ᱞᱮᱠᱪᱟᱨ ᱟᱠᱚ ᱞᱮᱠᱪᱟᱨ ᱠᱟᱛᱮᱫ ᱯᱚᱨᱥᱟᱛ ᱠᱚ ᱡᱚᱢ ᱠᱟᱛᱮᱫ ᱠᱚ ᱪᱟᱵᱟ ᱜᱤᱲᱤ ᱠᱟᱜ-ᱟ
ᱚ ᱢᱟᱱᱮ ᱮᱢᱱᱤ ᱫᱚᱢᱮ ᱢᱚᱸᱥ ᱫᱷᱟᱨᱟ ᱫᱚ ᱵᱟᱝ ᱦᱳᱭᱳᱜᱼᱟ ᱱᱟᱥᱮ ᱫᱷᱟᱨᱟ ᱜᱮ ᱠᱚ ᱠᱚᱨᱟᱣ ᱜᱮᱭᱟ
ᱦᱮᱸ ᱦᱮᱸ ᱩᱱᱩᱥᱴᱟᱱ ᱫᱚ ᱵᱟᱝ ᱦᱩᱭᱩᱜ-ᱟ ᱟᱨ ᱚᱱᱮ ᱢᱟᱱᱮ ᱪᱮᱫᱼᱼ ᱞᱟᱹᱭᱟ ᱯᱚᱛᱤ ᱚᱲᱟᱜ ᱯᱚᱛᱤ ᱯᱚᱧᱪᱟᱥ ᱴᱟᱠᱟ ᱠᱟᱛᱮᱫ ᱠᱚ ᱢᱟᱱᱮ ᱠᱚᱼᱼ ᱪᱟᱸᱫᱟ ᱠᱚ ᱟᱹᱫᱟᱹᱭᱟ ᱟᱫᱚ ᱚᱱᱟ ᱫᱚ ᱠᱚ ᱠᱷᱤᱪᱩᱲᱤᱭᱟ ᱟᱨᱠᱤ
ᱚ ᱢᱟᱱᱮ ᱟᱫᱚ ᱟᱹᱛᱩ ᱨᱮᱱ ᱥᱟᱱᱟᱢ ᱦᱚᱲ ᱯᱮ ᱡᱚᱢᱟ ᱥᱮ ᱥᱩᱫᱩ ᱚᱱᱮ ᱵᱟᱵᱟ ᱛᱟᱠᱚ ᱦᱚᱲ ᱠᱚ ᱡᱚᱢ ᱜᱮᱭᱟ᱾
ᱵᱟᱝ ᱡᱚᱛᱚ ᱥᱟᱱᱟᱢ ᱦᱚᱲ ᱜᱮᱼᱼ
ᱚ
ᱟᱯᱮ ᱥᱮᱫ ᱫᱚᱼᱼ
ᱟᱞᱮ ᱱᱚᱛᱮ ᱦᱚᱸ ᱢᱤᱜ ᱵᱟᱨ ᱥᱮᱨᱢᱟ ᱞᱟᱦᱟ ᱢᱟ ᱢᱚᱸᱡᱽ ᱜᱮ ᱦᱩᱭᱩᱜ ᱠᱟᱱ ᱛᱟᱦᱮᱸ ᱟᱨ ᱱᱮᱛᱟᱨ ᱢᱟ ᱱᱚᱜᱚᱭᱼᱼ ᱫᱤᱥᱟᱹᱜ ᱠᱟᱱ ᱚᱱᱠᱟ ᱞᱮᱠᱟ ᱵᱟᱝ ᱠᱚ ᱡᱟᱣᱨᱟᱜ ᱠᱟᱱ ᱜᱮ ᱳᱭ ᱠᱟᱹᱴᱤᱡ ᱫᱷᱟᱨᱟ ᱜᱮ ᱱᱚᱛᱮ ᱦᱩᱭᱩᱜ ᱜᱮᱭᱟ ᱫᱚᱢᱮ ᱢᱚᱸᱡᱽ ᱛᱮ ᱫᱚ ᱵᱟᱝ ᱦᱩᱭᱩᱜᱼᱟ
ᱢᱟᱱᱮ ᱚᱱᱩᱥᱴᱷᱟᱱ ᱠᱚ ᱫᱚᱦᱚᱭ ᱜᱮᱭᱟ᱾
ᱵᱟ ᱚᱱᱠᱟ ᱚᱱᱩᱥᱴᱷᱟᱱ ᱠᱚ ᱫᱚ ᱵᱟᱠᱚ ᱫᱚᱦᱚᱭ ᱜᱮᱭᱟ ᱥᱩᱨ ᱥᱩᱯᱩᱨ ᱠᱚ ᱨᱮ ᱧᱮᱞ ᱦᱩᱭ ᱠᱟᱱᱟ ᱡᱟᱸᱦᱟ ᱟᱹᱛᱩ ᱴᱚᱞᱟ ᱼᱼ ᱠᱚ ᱨᱮ ᱡᱟᱸᱦᱟ ᱧᱮᱞ ᱦᱩᱭᱩᱜ ᱠᱟᱱᱟ᱾
ᱦᱮᱸ ᱦᱮᱸ ᱦᱮᱸ
ᱚᱱᱠᱟ ᱪᱤᱛᱟᱹᱨ ᱠᱚ ᱠᱚ ᱤᱫᱤᱭᱟ ᱚᱱᱟ ᱨᱮ ᱢᱟᱞᱟ ᱦᱚᱨᱚᱜ ᱚᱱᱮ ᱡᱮᱢᱚᱱ ᱦᱩᱭᱩᱜ ᱜᱮ ᱟᱨᱠᱤᱼᱼ ᱢᱟᱞᱟ ᱦᱚᱨᱚᱜ ᱱᱟᱥᱤ ᱚᱱᱮ ᱠᱚ ᱞᱟᱹᱭ ᱵᱟᱲᱟᱭᱟ ᱦᱩᱞ ᱢᱟᱦᱟ ᱵᱟᱨᱮ ᱛᱮ ᱱᱟᱥᱮᱱᱟᱜ ᱠᱚ ᱞᱟᱹᱭᱟ ᱚᱱᱟ ᱠᱚ ᱜᱮ ᱦᱩᱭᱩᱜ ᱜᱮ ᱟᱨᱼᱼ ᱚᱱᱠᱟ ᱞᱮᱠᱟ ᱢᱟ ᱵᱟᱝ ᱦᱩᱭᱩᱜ ᱜᱮᱭᱟ ᱵᱚᱲᱚ ᱠᱟᱛᱮᱜ ᱫᱚᱼᱼ
ᱟᱨ ᱟᱯᱮ ᱚᱱᱛᱮ ᱤᱥᱠᱩᱞ ᱠᱚᱞᱮᱡᱽ ᱠᱚ ᱨᱮ ᱦᱩᱭᱩᱜᱼᱟ
ᱤᱥᱠᱩᱞ ᱠᱚᱞᱮᱡᱽ ᱢᱟᱱᱟᱣ ᱫᱚᱼᱼ ᱦᱳᱭᱳᱜᱼᱟ ᱟᱨᱠᱤ ᱟᱨ ᱢᱟᱱᱟᱣ ᱫᱚ ᱦᱳᱭᱳᱜ ᱟᱨ ᱚᱱᱟ ᱚᱨᱜᱮᱥᱴᱟᱨ ᱠᱚᱢᱯᱤᱴᱤᱥᱮᱱ ᱠᱚ ᱫᱚ ᱵᱟᱝ ᱦᱩᱭᱩᱜ ᱜᱮᱭᱟ᱾ ᱞᱟᱦᱟ ᱛᱮ ᱦᱩᱭ ᱵᱟᱲᱟᱜ ᱠᱟᱱ ᱛᱟᱦᱮᱸᱜᱼᱟ ᱟᱨᱠᱤ ᱠᱚᱢᱯᱤᱴᱤᱥ ᱤᱭᱟᱹᱼᱼ ᱠᱚᱢᱯᱤᱴᱤᱥᱮᱱ ᱠᱚ ᱫᱚᱦᱚᱭ ᱮᱫ ᱫᱚ ᱛᱟᱨᱯᱚᱨᱮ ᱯᱚᱨᱮ ᱛᱮ ᱚᱨᱜᱮᱥᱴᱟᱨ ᱢᱟᱱᱮ ᱚᱱᱟ ᱫᱚ ᱥᱟᱸᱜᱤᱧ ᱫᱤᱼᱼ ᱥᱟᱸᱜᱤᱧ ᱟᱹᱛᱩ ᱥᱮᱜ ᱟᱨᱠᱤᱼᱼ
ᱦᱩᱸ ᱦᱩᱸ ᱾
ᱦᱩᱸ ᱾
ᱛᱟᱦᱞᱮ ᱟᱯᱮ ᱥᱮᱫ ᱫᱚ ᱫᱟᱹᱭ ᱯᱚᱨᱚᱵᱽ ᱯᱟᱛᱟ ᱠᱚ ᱪᱮᱫᱠᱟ ᱦᱩᱭᱩᱜᱼᱟ?
ᱯᱚ ᱯᱚᱨᱚᱵ ᱯᱟᱛᱟ ᱾
ᱦᱮᱸ ᱾
ᱚ ᱵᱷᱟᱜᱤ ᱜᱮ ᱦᱩᱭᱩᱜᱼᱟ, ᱱᱚᱛᱮ ᱢᱮᱱᱟᱜᱼᱟ ᱞᱚᱠᱷᱤ ᱯᱩᱡᱟᱹ ᱞᱚᱠᱠᱷᱤ ᱯᱩᱡᱟᱹᱢ ᱟᱸᱡᱚᱢ ᱵᱟᱲᱟ ᱟᱠᱟᱫᱟ?
ᱦᱮᱸ ᱞᱚᱠᱷᱤ ᱯᱩᱡᱟᱹ ᱢᱟ ᱚᱱᱮ ᱡᱟᱦᱟ ᱫᱤᱠᱩ ᱠᱚᱣᱟᱜ ᱦᱩᱭᱩᱜ ᱜᱮᱭᱟ ᱞᱚᱠᱠᱷᱤ ᱯᱩᱡᱟᱹ ᱢᱟ ᱚᱱᱟᱜᱮ ᱾
ᱦᱮᱸ ᱥᱟᱱᱛᱟᱲ ᱠᱚᱣᱟᱜ ᱦᱚᱸᱛᱚ ᱢᱮᱱᱟᱜᱼᱟ ᱾ ᱞᱟᱜᱟᱰᱤ, ᱞᱟᱜᱟᱰᱤ ᱾ ᱢᱟᱱᱮ ᱟᱯᱮ ᱚᱠᱟ ᱫᱤᱥᱚᱢ ᱠᱟᱱᱟᱯᱮ?
ᱛᱟᱞᱟ ᱛᱮᱜᱮ ᱧᱮᱞ ᱵᱟᱲᱟ ᱦᱩᱭ ᱠᱟᱱᱟ ᱟᱨᱠᱤ ᱾
ᱢᱮᱱ ᱫᱟᱹᱧ ᱡᱮ ᱟᱯᱮ ᱫᱚ ᱚᱠᱟ ᱫᱤᱥᱚᱢ ᱠᱟᱱ ᱛᱮᱯᱮ?
ᱟᱞᱮ ᱦᱚᱸ ᱱᱚᱛᱮ ᱜᱮ ᱤᱭᱟᱹ ᱵᱟᱠᱩᱲᱟ ᱰᱤᱥᱴᱤᱠ ᱠᱟᱱ ᱜᱮᱭᱟᱞᱮ ᱾
ᱚ ᱟᱪᱪᱷᱟ ᱠᱷᱟᱸᱫᱟᱨᱟᱱᱤ ᱠᱚᱯᱮ ᱟᱸᱡᱚᱢ ᱵᱟᱲᱟ ᱟᱠᱟᱫᱟ?
ᱦᱮᱸ ᱟᱫᱚ ᱚᱱᱮ ᱥᱚᱥᱟᱞ ᱢᱤᱰᱤᱭᱟ ᱛᱟᱞᱟ ᱛᱮᱜᱮ ᱧᱮᱞ ᱵᱟᱲᱟ ᱦᱩᱭ ᱠᱟᱱᱟ ᱱᱚᱝᱠᱟ ᱪᱟᱞᱟᱣ ᱢᱟ ᱵᱟᱝ ᱦᱩᱭ ᱟᱠᱟᱱᱟ ᱚᱠᱛᱚ ᱠᱚ ᱵᱟᱝ ᱧᱟᱢ ᱠᱟᱱᱟ ᱾
ᱦᱮᱸ ᱦᱮᱸ ᱾ ᱠᱷᱟᱸᱫᱟᱨᱟᱱᱤ ᱛᱟᱨ ᱯᱚᱨᱮ ᱞᱟᱜᱟᱰᱤ, ᱟᱞᱮ ᱫᱚ ᱤᱱᱟᱹ ᱥᱩᱨ ᱥᱩᱨ ᱜᱮᱛᱚ ᱟᱞᱮ ᱦᱚᱸ ᱵᱟᱠᱩᱲᱟ ᱜᱮ ᱠᱟᱱᱟᱞᱮ ᱾
ᱚ ᱾ ᱟᱫᱚ ᱩᱱᱤ ᱥᱚᱥᱟᱞ ᱢᱤᱰᱤᱭᱟ ᱛᱟᱞᱟ ᱛᱮᱜᱮ ᱧᱮᱞ ᱦᱩᱭ ᱠᱟᱱᱟ ᱪᱟᱞᱟᱣ ᱨᱮᱱᱟᱜ ᱚᱠᱛᱚ ᱠᱚ ᱵᱟᱝ ᱧᱟᱢ ᱟᱠᱟᱱᱟ ᱪᱟᱞᱟᱣ ᱫᱚ ᱵᱟᱝ ᱦᱩᱭ ᱠᱟᱱ ᱜᱮᱭᱟ ᱾ ᱞᱟᱹᱭ ᱜᱮᱭᱟ ᱠᱚ ᱟᱹᱰᱤ ᱢᱟᱨᱟᱝ ᱯᱟᱛᱟ ᱠᱟᱱ ᱜᱮᱭᱟ ᱾
ᱯᱚᱨᱚᱵᱽ ᱯᱟᱛᱟ, ᱧᱮᱞ ᱟᱠᱟᱫ ᱜᱮᱭᱟᱢ ᱡᱟᱦᱟ ᱠᱚᱨᱮ ᱜᱮ ᱟᱨᱠᱤ?
ᱵᱟᱝ ᱚᱱᱠᱟ ᱞᱮᱠᱟ ᱢᱟ ᱚᱠᱛᱚ ᱠᱚ ᱵᱟᱝ ᱧᱟᱢ ᱠᱟᱱᱟ ᱵᱟᱦᱮᱨ ᱠᱚᱨᱮ ᱚᱞᱚᱜ ᱯᱟᱲᱦᱟᱜ ᱠᱷᱟᱹᱛᱤᱨ ᱛᱮ ᱛᱟᱦᱮ ᱦᱩᱭ ᱠᱟᱱᱟ ᱛᱟᱨᱯᱚᱨᱮ, ᱟᱹᱭᱩ ᱛᱟᱹᱠᱤᱱ ᱠᱤᱱ ᱢᱮᱱᱟ ᱯᱚᱨᱚᱵᱽ ᱯᱟᱛᱟ ᱨᱮᱱᱟᱜ ᱢᱟ ᱚᱠᱛᱚ ᱢᱮᱱᱟᱜ ᱜᱮᱭᱟ, ᱯᱟᱲᱦᱟ ᱥᱚᱢᱚᱭ ᱨᱮ ᱠᱟᱹᱴᱤᱡ ᱚᱞᱚᱜ ᱯᱟᱲᱦᱟᱣ ᱢᱟ ᱞᱟᱹᱠᱛᱤ ᱠᱟᱱ ᱜᱮᱭᱟ ᱾ ᱛᱟᱹᱣ ᱟᱫᱚ ᱢᱮᱱ ᱜᱮᱭᱟ ᱡᱮ ᱱᱟᱥᱮ ᱥᱚᱢᱚᱭ ᱡᱩᱫᱤ ᱠᱟᱛᱮᱫ ᱦᱚ ᱢᱟᱡᱷᱮ ᱡᱮ ᱧᱮᱞ ᱢᱟ ᱫᱚᱨᱠᱟᱨ ᱜᱮᱥᱮ ᱟᱵᱚ ᱥᱟᱱᱛᱟᱲ ᱠᱚᱣᱟᱜ ᱵᱚᱲᱚ ᱵᱚᱲᱚ ᱯᱚᱨᱚᱵᱽ ᱯᱟᱛᱟ ᱠᱚ ᱦᱩᱭᱩᱜᱼᱟ ᱾
ᱦᱩᱸ ᱛᱟᱣ ᱚᱠᱟ ᱠᱚᱨᱮ ᱡᱟᱦᱟ ᱠᱚᱨᱮ ᱡᱩᱫᱤᱢ ᱧᱮᱞ
ᱵᱟᱝ ᱚᱱᱠᱟ ᱞᱮᱠᱟ ᱢᱟ ᱞᱟᱹᱭ ᱞᱮᱠᱷᱟᱱ ᱫᱚ, ᱚᱠᱟ ᱨᱮᱜᱮ ᱵᱟᱹᱧ ᱧᱮᱞ ᱠᱟᱜ ᱜᱮᱭᱟ ᱾ ᱢᱟᱱᱮ ᱵᱚᱲᱚ ᱯᱚᱨᱚᱵᱽ ᱯᱟᱛᱟ ᱠᱚᱱᱟ ᱪᱟᱞᱟ ᱜᱮ ᱵᱟᱝ ᱦᱩᱭ ᱠᱟᱱᱟ, ᱥᱟᱨᱤ ᱜᱮ ᱾
ᱚ
ᱟᱫᱚ ᱟᱵᱚ ᱠᱩᱲᱤ ᱜᱤᱫᱽᱨᱟᱹ ᱫᱚ ᱪᱮᱜ ᱤᱧ ᱞᱟᱹᱭᱟ, ᱟᱫᱚ ᱱᱤ ᱢᱮᱱ ᱞᱮᱠᱷᱟᱱ ᱭᱩ ᱛᱟᱠᱤᱱ ᱠᱤᱱ ᱢᱮᱱᱟ ᱦᱮᱸ ᱠᱩᱲᱤ ᱜᱤᱫᱽᱨᱟᱹ ᱦᱟᱨᱟᱜᱼᱟ ᱪᱟᱞᱟᱜ ᱵᱟᱝ ᱦᱩᱭᱩᱜᱼᱟ ᱜᱚᱝ ᱡᱚᱠᱷᱚᱱ ᱞᱮ ᱜᱚᱝ ᱢᱮᱭᱟ ᱛᱚᱠᱷᱚᱱᱮᱢ ᱪᱟᱞᱟᱜᱼᱟ, ᱜᱚᱝ ᱠᱟᱛᱮ ᱦᱚᱸ ᱱᱟᱦᱟᱜ ᱠᱚ ᱢᱮᱱᱟ ᱡᱮ ᱦᱮᱸ ᱰᱟᱹᱝᱜᱟᱹᱣᱟᱹ ᱨᱮ ᱵᱟᱢ ᱧᱮᱞ ᱠᱟᱫᱟ ᱱᱤᱛᱚᱜ ᱦᱚᱸ ᱧᱮᱞ ᱵᱩᱡᱷᱟᱹᱣᱮᱫ ᱢᱮᱭᱟ?
ᱦᱩᱸ ᱾
ᱠᱩᱲᱤ ᱜᱤᱫᱽᱨᱟᱹ ᱡᱤᱵᱚᱱ ᱛᱟᱵᱚᱱ ᱛᱚ ᱚᱱᱮ ᱚᱱᱠᱟ ᱾
ᱦᱮᱸ ᱦᱮᱸ ᱾
ᱚᱱᱠᱟ ᱠᱟᱛᱮᱜ ᱧᱮᱞ ᱫᱚ ᱵᱟᱝ ᱦᱩᱭ ᱠᱟᱱᱟ ᱚᱠᱟᱨᱮᱜᱮ ᱾ ᱠᱷᱟᱱ ᱟᱸᱡᱚᱢ ᱵᱟᱲᱟ ᱫᱚ ᱦᱩᱭ ᱠᱟᱱ ᱜᱮᱭᱟ, ᱜᱚᱴᱟ ᱜᱮᱠᱚ ᱢᱮᱱ ᱜᱮᱭᱟ ᱟᱵᱚ ᱱᱚᱣᱟ ᱥᱩᱨ ᱥᱩᱯᱩᱨ ᱠᱚᱨᱮᱜ ᱦᱚᱸ ᱦᱩᱭᱩᱜ ᱜᱮᱭᱟ ᱵᱚᱲᱚ ᱯᱟᱛᱟ ᱠᱚ ᱡᱮ ᱪᱟᱞᱟᱜ ᱦᱩᱭᱩᱜᱼᱟ ᱪᱮ ᱡᱮ ᱚᱱᱮ ᱯᱟᱴᱟᱵᱤᱸᱫᱟᱹ ᱠᱚ ᱡᱮᱢᱚᱱ ᱦᱩᱭᱩᱜ ᱜᱮᱭᱟ, ᱚᱱᱟ ᱠᱚᱫᱚ ᱥᱮ ᱡᱷᱟᱹᱞ ᱨᱮᱦᱚᱸ ᱢᱟᱱᱮ ᱦᱩᱭᱩᱜ ᱟᱸᱡᱚᱢ ᱦᱩᱭ ᱠᱟᱱᱟ ᱟᱵᱚ ᱥᱟᱱᱛᱟᱲ ᱠᱚᱣᱟᱜ ᱵᱚᱲᱚ ᱯᱟᱛᱟ ᱠᱟᱱᱟ ᱾
ᱦᱮᱸ ᱦᱮᱸ ᱾
ᱟᱫᱚ ᱟᱭᱩ ᱵᱟᱵᱟ ᱥᱮ ᱟᱫᱚ ᱥᱚᱥᱟᱞ ᱢᱤᱰᱤᱭᱟ ᱠᱚᱨᱮᱜ ᱠᱤᱱ ᱧᱮᱞ ᱠᱟᱜᱼᱟ ᱡᱮ ᱱᱚᱝ ᱠᱟ ᱚᱱᱠᱟ ᱮᱱᱮᱡ ᱥᱮᱨᱮᱧ ᱦᱟᱱᱠᱟ ᱦᱩᱭᱩᱜᱼᱟ ᱱᱚᱝᱠᱟ ᱦᱩᱭᱩᱜᱼᱟ ᱵᱟᱝ ᱪᱟᱞᱟᱜ ᱵᱟᱝ ᱞᱟᱜᱟᱜᱼᱟ ᱾
ᱱᱮᱛᱟᱨ ᱢᱟ ᱥᱚᱢᱟᱡᱽ ᱨᱮ ᱟᱹᱰᱤ ᱞᱟᱛᱟᱨ ᱟᱬᱜᱚ ᱪᱟᱞᱟᱣ ᱠᱟᱱ ᱛᱟᱵᱚᱱᱟ ᱟᱵᱚᱣᱟᱜ ᱥᱟᱶ ᱥᱟᱶᱛᱟ ᱥᱚᱢᱟᱡᱽ ᱾
ᱦᱮᱸ ᱦᱮᱸ ᱟᱫᱚ ᱮᱱᱮᱡ ᱥᱮᱨᱮᱧ ᱢᱟ, ᱦᱩᱸ ᱮᱱᱮᱡ ᱥᱮᱨᱮᱧ ᱡᱟ ᱦᱤᱥᱟᱹᱵ ᱧᱮᱞᱚᱜ ᱠᱟᱱᱟ ᱟᱭᱩ ᱵᱟᱵᱟ ᱦᱚᱸ ᱢᱟᱱᱮ ᱵᱷᱚᱨᱥᱟ ᱵᱟᱠᱚ ᱧᱟᱢᱟ ᱢᱟᱱᱮ ᱥᱟᱱᱟᱢ ᱟᱭᱩ ᱵᱟᱵᱟ ᱫᱚ ᱵᱷᱚᱨᱥᱟ ᱵᱟᱠᱚ ᱧᱟᱢᱟ ᱾
ᱪᱤᱠᱟᱹ ᱛᱮ ᱠᱚ ᱧᱟᱢᱟ?
ᱚᱱᱟ ᱜᱮ ᱥᱮ ᱡᱮ ᱩᱱ ᱨᱮᱱ ᱩᱱᱟᱹᱜ ᱢᱟᱨᱟᱝ ᱦᱟᱨᱟ ᱡᱩᱣᱟᱹᱱ ᱜᱤᱫᱽᱨᱟᱹᱧ ᱠᱩᱞ ᱠᱟᱭᱟ ᱯᱚᱨᱚᱵ ᱯᱟᱛᱟ ᱧᱮᱞ ᱟᱨ ᱦᱚᱸᱜ ᱚᱱᱠᱟ ᱯᱷᱩᱱ ᱠᱚ ᱨᱮ ᱠᱚ ᱧᱮᱞᱮᱜ ᱜᱮᱭᱟ ᱥᱮ ᱾
ᱦᱮᱸ ᱚᱱᱟ ᱯᱷᱳᱱ ᱨᱮ ᱡᱟᱦᱟᱸ ᱨᱮ ᱜᱮ ᱥᱳᱥᱟᱞ ᱢᱤᱰᱤᱭᱟ ᱨᱮ ᱧᱮᱞᱚᱜ ᱠᱟᱱᱟ ᱠᱤᱝᱵᱟ ᱤᱭᱩᱴᱩᱵᱽ ᱨᱮ ᱧᱮᱞ ᱢᱮ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱪᱮᱜᱠᱟ ᱠᱷᱤᱞᱰᱩ ᱮᱱᱮᱡ ᱥᱮᱨᱮᱧ ᱦᱮᱸ ᱵᱟᱝ ᱚᱱᱟ ᱠᱚ ᱠᱤ ᱟᱨ ᱵᱷᱟᱹᱜᱤᱭᱟ? ᱥᱮ ᱥᱟᱶᱛᱟ ᱞᱟᱹᱜᱤᱫ ᱵᱷᱹᱟᱜᱤ ᱥᱮ ᱠᱷᱟᱨᱟᱯᱚᱜ ᱠᱟᱱᱟ?
ᱵᱟᱝ ᱵᱟᱝ ᱵᱮᱥᱟ ᱟᱨ ᱤᱧᱟᱹᱜ ᱢᱮᱱ ᱛᱮ ᱫᱚ ᱫᱟᱹᱭ ᱤᱧ ᱢᱮᱱᱟ ᱞᱟᱹᱭ ᱮᱱᱮᱡ ᱥᱮᱨᱮᱧ ᱫᱚ ᱵᱟᱝ ᱵᱟᱹᱲᱤᱡᱼᱟ ᱾ ᱴᱷᱤᱠ ᱜᱮᱛᱟ ᱵᱚᱱᱟ ᱟᱵᱚ ᱥᱚᱢᱟᱡᱽ ᱨᱮ ᱮᱱᱮᱡ ᱥᱮᱨᱮᱧ ᱢᱮᱱᱟᱜᱼᱟ ᱚᱱᱟ ᱫᱚ ᱵᱷᱟᱜᱮ ᱡᱤᱱᱤᱥ ᱠᱟᱱᱟ ᱠᱤᱱᱛᱩ ᱮᱱᱮᱡ ᱥᱮᱨᱮᱧ ᱨᱮᱱᱟᱜ ᱦᱚᱸ ᱛᱚ ᱠᱤᱪᱷᱩ ᱱᱤᱭᱚᱢ ᱠᱚ ᱢᱮᱱᱟᱜᱼᱟ ᱥᱮ ᱟᱫᱚ ᱱᱩᱠᱩ ᱢᱟ ᱦᱟᱱᱮ ᱞᱤᱢᱤᱴ ᱠᱚ ᱠᱨᱚᱥ ᱤᱫᱤᱭᱟ ᱾
ᱦᱚ
ᱯᱚᱨᱚᱵᱽ ᱯᱟᱛᱟ ᱠᱚᱨᱮᱜ ᱦᱚᱸ ᱮᱢᱱᱤ ᱵᱷᱟᱹᱜᱤ ᱥᱮ ᱮᱱᱮᱡ ᱥᱮᱨᱮᱧ ᱯᱮ ᱥᱟᱱᱟᱢᱟᱜ ᱜᱮ ᱴᱷᱤᱠ ᱜᱮᱭᱟ ᱚᱨᱠᱮᱥᱴᱟᱨ ᱠᱚᱨᱮᱜ ᱦᱚᱸ ᱴᱷᱤᱠ ᱜᱮᱭᱟ ᱚᱨᱜᱮᱥᱴᱟᱨ ᱨᱮ ᱮᱱᱮᱡ ᱢᱟᱱᱮ ᱜᱤ ᱠᱷᱟᱨᱟᱯ ᱦᱩᱭᱱᱟ ᱚᱱᱠᱟ ᱞᱮᱠᱟ ᱫᱚ ᱵᱟᱝ ᱠᱤᱱᱛᱩ ᱮᱱᱮᱡ ᱨᱮᱱᱟᱜ ᱦᱚᱸ ᱛᱚ ᱫᱟᱹᱭ ᱢᱤᱫᱴᱮᱱ ᱞᱤᱢᱤᱴ ᱢᱮᱱᱟᱜ ᱛᱟᱵᱚᱱᱟ ᱥᱮ ᱾
ᱟᱨ ᱩᱱᱠᱩᱣᱟᱜ ᱡᱮᱢᱚᱱ ᱥᱟᱡᱽ ᱯᱳᱥᱟᱠ ᱵᱮᱱ ᱢᱮᱱᱟ‌ ᱵᱤᱱ ᱩᱱᱠᱩ ᱡᱟᱦᱟᱸ ᱠᱚ ᱠᱚ ᱦᱚᱨᱚᱜ ᱮᱫᱟ ᱚᱱᱟ ᱠᱚ ᱨᱮᱱᱟᱜ ᱦᱚᱸ ᱡᱩᱛ ᱫᱚᱨᱠᱟᱨ ᱾
ᱱᱮᱛᱟᱨ ᱫᱚ ᱱᱮᱛᱟᱨ ᱡᱮᱢᱚᱱ ᱠᱚ ᱩᱰᱩᱠ ᱠᱟᱱᱟ ᱪᱷᱟᱹᱯᱨᱤ ᱾ ᱦᱮᱸ ᱵᱟᱝ?
ᱦᱩᱸ ᱦᱮᱸ ᱾
ᱪᱷᱟᱹᱯᱨᱤ ᱥᱳᱥᱟᱞ ᱢᱤᱰᱤᱭᱟ ᱨᱮᱢ ᱧᱮᱞ ᱠᱟᱜ ᱠᱚ ᱜᱮᱭᱟ?
ᱦᱮᱸ ᱦᱮᱸ ᱧᱮᱞ ᱦᱩᱭ ᱠᱟᱱ ᱜᱮ ᱥᱳᱥᱟᱞ ᱢᱤᱰᱤᱭᱟ ᱨᱮ ᱦᱮᱸ ᱾
ᱱᱤᱡᱮ ᱫᱚ ᱱᱤᱡᱮᱢ ᱞᱟᱹᱭᱟ ᱞᱟᱹᱭᱟᱢ ᱱᱩᱠᱩ ᱫᱚ ᱟᱭᱩ ᱵᱟᱵᱟ ᱢᱮᱱᱟᱜ ᱠᱚᱛᱟ ᱠᱚᱣᱟ ᱥᱮ ᱵᱟᱹᱱᱩᱜ ᱠᱚᱣᱟ ᱵᱚᱭᱦᱟ
ᱦᱩᱸ ᱚᱱᱟ ᱧᱮᱞ ᱠᱟᱛᱮᱜ ᱨᱤᱞᱥ ᱵᱷᱤᱰᱭᱳ ᱠᱚ ᱧᱮᱞ ᱠᱟᱛᱮ ᱥᱟᱱᱟᱢ ᱦᱚᱲ ᱚᱱᱟ ᱜᱮ ᱠᱚ ᱢᱮᱱ ᱫᱟ ᱱᱩᱠᱩ ᱨᱮᱱ ᱟᱭᱩ ᱵᱟᱵᱟ ᱠᱚ ᱢᱟᱱᱮ ᱢᱮᱱᱟᱜ ᱠᱚᱣᱟ ᱥᱮ ᱵᱟᱹᱱᱩᱜ ᱠᱚᱣᱟ?
ᱦᱮᱸ ᱟᱨ ᱚᱱᱟᱢ ᱧᱮᱞ ᱞᱮᱠᱷᱟᱱ ᱜᱮ ᱦᱚᱲᱢᱚ ᱦᱚᱲᱢᱚ ᱩᱵ ᱛᱮᱜᱳ ᱜᱚᱫᱚᱜ ᱠᱟᱱᱟ ᱮᱠᱫᱚᱢ ᱢᱟᱭᱟᱝ ᱫᱟᱜ ᱜᱚᱫᱚᱜ ᱠᱟᱱᱟ ᱾ ᱡᱟᱦᱟᱸᱭ ᱜᱮ ᱡᱟᱦᱟᱸᱭ ᱜᱮ ᱮᱸᱜᱟᱛ ᱟᱯᱟᱛ ᱧᱮᱞ ᱠᱟᱛᱮ ᱦᱳᱭ ᱦᱳᱭ ᱟᱨ ᱚᱱᱮ ᱵᱟᱨᱚᱼᱼ ᱪᱮᱫ ᱠᱚ ᱞᱟᱹᱭᱟ ᱚᱱᱮ ᱵᱟᱨᱚ ᱛᱮᱨᱚ ᱵᱚᱭᱚᱥ ᱢᱟᱱᱮ ᱩᱱᱠᱩᱣᱟᱜ ᱫᱚ ᱢᱟᱱᱮᱼᱼ ᱥᱳᱞᱳ ᱥᱚᱛᱨᱚ ᱵᱚᱭᱮᱥ ᱠᱩᱲᱤ ᱜᱤᱫᱽᱨᱟᱹ ᱜᱮ ᱟᱨᱠᱤᱼᱼ ᱩᱱᱠᱩ ᱛᱚ ᱟᱨ ᱵᱮᱥᱤ ᱵᱚᱭᱮᱥ ᱠᱩᱲᱤ ᱜᱤᱫᱽᱨᱟᱹ ᱵᱟᱝ ᱠᱟᱱᱟ ᱠᱚ᱾
ᱵᱟᱝ ᱛᱟᱯᱚᱨᱮ ᱱᱮᱛᱟᱨ ᱢᱟ ᱠᱤᱪᱷᱩ ᱵᱟᱹᱦᱩᱲᱤᱭᱟᱹ ᱦᱚᱸ ᱠᱚ ᱫᱤᱥᱟᱹᱜ ᱠᱟᱱᱟ᱾
ᱦᱮᱸ ᱵᱟᱹᱦᱩᱲᱤᱭᱟᱹ ᱦᱚᱸ ᱟᱫᱚ ᱟᱫᱚ ᱢᱟᱱᱮ ᱚᱨᱥᱚᱝ ᱟᱨᱠᱤ ᱢᱟᱱᱮᱼᱼ ᱡᱟᱦᱟᱸ ᱫᱚ ᱴᱟᱱᱼᱼ ᱟᱨ ᱵᱟᱠᱚ ᱞᱟᱹᱭᱟ ᱢᱤᱫᱴᱟᱝ ᱢᱤᱫᱴᱟᱝ ᱨᱚᱼᱼ ᱛᱮ ᱴᱟᱱ ᱛᱟᱦᱮᱱ ᱜᱮᱭᱟ ᱳ ᱵᱚᱭᱦᱟ ᱡᱩᱫᱤᱢ ᱢᱮᱱᱟ ᱦᱮᱸ ᱩᱱᱤ ᱵᱚᱭᱦᱟ ᱞᱮᱠᱟᱭ ᱨᱚᱲᱼᱼ ᱠᱟᱱᱟ ᱦᱮᱸ ᱵᱟᱝ ᱥᱮ ᱛᱟᱦᱚᱞᱮ ᱚᱱᱟ ᱨᱚᱠᱛᱚᱴᱟᱱ ᱱᱚᱣᱟ ᱫᱚ ᱥᱟᱱᱛᱟᱲᱤᱼᱼ ᱴᱟᱱ ᱟᱨᱠᱤ ᱮᱱᱮᱡ ᱥᱮᱨᱮᱧ ᱛᱮ ᱴᱟᱱ ᱤᱫᱤᱭᱮ ᱟᱠᱟᱫᱟᱭ᱾
ᱦᱩᱸ ᱟᱫᱚ ᱩᱱᱠᱩ ᱦᱩᱰᱤᱧ ᱦᱩᱰᱤᱧ ᱜᱤᱫᱽᱨᱟᱹ ᱠᱚ ᱡᱮᱢᱚᱱ ᱱᱤᱛᱚᱜ ᱡᱚᱫᱤ ᱜᱟᱨᱡᱮᱱ ᱵᱟᱠᱚ ᱢᱟᱱᱟ ᱵᱟᱨᱚᱱ ᱠᱩᱭᱟ ᱩᱱᱠᱩ ᱦᱟᱨᱟ ᱠᱟᱛᱮᱼᱼ ᱤᱭᱟᱹ ᱩᱱᱤᱢ ᱟᱴᱚᱠ ᱫᱟᱲᱮᱭᱮᱭᱟ ᱥᱮ ᱱᱤᱡᱮᱨᱟᱜ ᱠᱟᱛᱷᱟᱭ ᱟᱸᱡᱚᱢᱟ ᱵᱟᱭ ᱟᱸᱡᱚᱢᱟ᱾
ᱟᱨ ᱩᱱᱠᱩ ᱜᱤᱫᱽᱨᱟᱹ ᱛᱚ ᱵᱟᱝ ᱜᱮ ᱠᱚ ᱟᱸᱡᱚᱢᱟ ᱟᱭᱩᱼᱵᱟᱵᱟᱣᱟᱜ ᱠᱟᱛᱷᱟ ᱵᱟᱝ ᱠᱚ ᱟᱸᱡᱚᱢᱟ ᱛᱟᱦᱚᱞᱮᱼᱼ ᱟᱵᱚ ᱪᱮᱫ ᱪᱤᱠᱟᱹ ᱞᱮᱠᱷᱟᱱ ᱟᱨᱠᱤ ᱵᱷᱟᱜᱤ ᱦᱩᱭᱩᱜᱼᱟ ᱟᱨᱠᱤ ᱚᱨᱜᱮᱥᱴᱟᱨ ᱫᱚᱦᱚ ᱞᱮᱠᱷᱟᱱ ᱥᱟᱱᱛᱤ ᱯᱚᱨᱤᱵᱮᱥᱮ ᱟᱹᱜᱩᱭᱟᱭ ᱥᱮᱼᱼ
ᱤᱧᱟᱹᱜ ᱢᱮᱱᱛᱮᱫᱚᱧ ᱢᱮᱱᱟ ᱡᱮ ᱚᱱᱟ ᱫᱚ ᱟᱭᱳ ᱵᱟᱵᱟ ᱴᱷᱮᱱ ᱢᱟᱱᱮ ᱦᱩᱰᱤᱧ ᱦᱩᱰᱤᱧ ᱡᱟᱦᱟᱸᱭ ᱢᱟᱹᱭ ᱵᱟᱹᱵᱩ ᱛᱮᱠᱚ ᱩᱰᱩᱠᱚᱜ ᱠᱟᱱᱟ,
ᱦᱮᱸ ᱦᱮᱸ ᱦᱮᱸ ᱦᱮᱸ,
ᱩᱱᱠᱩ ᱫᱚ ᱟᱭᱳᱼ ᱵᱟᱵᱟ ᱴᱷᱮᱱ ᱠᱷᱚᱱ ᱱᱟᱥᱮᱱᱟᱜ ᱡᱩᱫᱤ ᱤᱭᱟᱹ ᱠᱚ ᱧᱟᱢ ᱠᱮᱭᱟ ᱥᱮ ᱥᱤᱠᱠᱷᱟ ᱢᱚᱸᱡᱽᱛᱮ ᱡᱮ ᱟᱭᱩ-ᱵᱟᱵᱟ ᱱᱚᱸᱰᱮ ᱫᱚ ᱪᱮᱫ ᱤᱧ ᱢᱮᱱᱟ ᱟᱭᱳ-ᱵᱟᱵᱟ ᱜᱤ ᱵᱟᱝᱠᱚ ᱢᱟᱱᱟ ᱵᱟᱨᱚᱱᱮᱫ ᱠᱚᱣᱟ ᱥᱮ ᱚᱱᱟ ᱛᱮᱜᱮ ᱩᱱᱠᱩ ᱫᱚ ᱚᱱᱠᱟ ᱠᱚ ᱥᱮᱱᱚᱜ ᱠᱟᱱᱟ ᱥᱮ ᱧᱤᱫᱟᱹ ᱧᱩᱛ ᱠᱚ ᱮᱱᱮᱡ ᱥᱮᱨᱮᱧ ᱮᱫᱟ᱾ ᱟᱭᱩ-ᱵᱟᱵᱟ ᱜᱮ ᱵᱷᱩᱞ ᱱᱚᱣᱟ ᱡᱟᱭᱜᱟ ᱨᱮᱫᱚ ᱧᱮᱞᱚᱜᱚᱜᱼᱟ ᱟᱭᱳ-ᱵᱟᱵᱟ ᱱᱟᱥᱮ ᱱᱟᱜ ᱡᱩᱫᱤ ᱜᱤᱫᱽᱨᱟᱹ ᱠᱚ ᱥᱟᱥᱚᱱ ᱠᱟᱛᱮᱫ ᱠᱚ ᱫᱚᱦᱚ ᱠᱟᱠᱚᱣᱟ ᱥᱮ ᱩᱱᱠᱩ ᱜᱤᱫᱽᱨᱟᱹ ᱢᱟᱱᱮ ᱯᱚᱨᱚᱵᱽ ᱯᱟᱛᱟ ᱚᱱᱟ ᱩᱪᱪᱟᱨᱚᱱ ᱨᱮᱱᱟᱜ ᱜᱮ ᱛᱮᱜᱮ ᱵᱚᱛᱚᱨ ᱠᱚᱚᱜᱼᱟ ᱡᱮ ᱵᱟᱝ ᱱᱚᱝᱠᱟᱧ ᱢᱮᱱ ᱞᱮᱠᱷᱟᱱ ᱤᱧ ᱭᱩ ᱥᱮ ᱤᱧ ᱵᱟᱵᱟ ᱮᱜᱮᱨᱤᱧᱟᱭ ᱥᱮ ᱱᱚᱝᱠᱟᱭ ᱢᱤᱛᱟᱹᱧᱟ᱾ ᱚᱞᱚᱜ ᱯᱟᱲᱦᱟᱜ ᱨᱮᱫᱚ ᱵᱚᱱ ᱛᱟᱭᱚᱢᱚᱜ ᱠᱟᱱᱟ ᱟᱨ ᱮᱱᱮᱡ ᱥᱮᱨᱮᱧ
ᱟᱨ ᱯᱟᱛᱟ ᱯᱚᱨᱚᱵᱽ ᱨᱮᱵᱚᱱ ᱞᱟᱦᱟᱜ ᱠᱟᱱᱟ᱾
ᱦᱮᱸ ᱚᱱᱟ ᱠᱷᱟᱹᱛᱤᱨᱟᱜ ᱛᱮᱜᱮ ᱢᱟᱱᱮ ᱩᱱᱟᱹᱜ ᱛᱟᱭᱚᱢ ᱨᱮ ᱢᱮᱱᱟᱜ
ᱴᱷᱤᱠ ᱜᱮᱭᱟ ᱥᱚᱢᱚᱭ ᱠᱚᱫᱚ ᱦᱮᱡ ᱮᱱᱟ ᱟᱫᱚ
ᱦᱮᱸ ᱴᱷᱤᱠ ᱜᱮᱭᱟ᱾
ᱦᱩᱸ